ᱡᱚᱦᱟᱨ ᱜᱮ ᱜᱚᱢᱠᱮ
ᱦᱮᱸ ᱜᱚᱢᱠᱮ ᱡᱚᱦᱟᱨ ᱜᱮ
ᱛᱟᱨᱯᱚᱨᱮ ᱱᱟᱯᱟᱭ ᱵᱟᱲᱟ ᱜᱮᱛᱚ
ᱦᱮᱸ ᱱᱟᱯᱟᱭ ᱵᱟᱲᱟ ᱜᱮ ᱟᱢᱜᱮ ᱪᱮᱫ ᱞᱮᱠᱟ
ᱤᱧ ᱦᱚᱸ ᱱᱤᱛᱚᱜ ᱫᱚ ᱱᱟᱯᱟᱭ ᱵᱟᱲᱟ ᱜᱮ ᱱᱚᱜᱼᱚᱭ ᱫᱚᱢᱮ ᱫᱟᱜ ᱮᱼ ᱟᱭ ᱛᱚ ᱫᱟᱜ ᱮᱜᱼᱟᱭ ᱥᱤᱛᱩᱝᱮᱜᱼ ᱟᱭ
ᱟᱪᱪᱷᱟ ᱦᱮᱸ ᱦᱮᱸ ᱛᱟᱦᱞᱮ ᱪᱟᱥ ᱠᱚᱫᱚ ᱟᱹᱣᱨᱤ ᱯᱮ ᱮᱦᱚᱵᱼᱟ
ᱪᱟᱥ ᱠᱚᱫᱚ ᱱᱚᱜᱼᱚᱭ ᱫᱷᱩᱨᱟᱹᱣ ᱦᱩᱭ ᱠᱟᱱᱟ ᱦᱟᱸᱜ ᱾ ᱱᱚᱜᱼᱚᱭ ᱫᱷᱩᱨᱟᱹᱣ ᱦᱩᱭ ᱟᱠᱟᱱᱟ ᱦᱟᱸᱜ ᱠᱷᱮᱛ ᱠᱚᱨᱮ ᱠᱷᱚᱱ ᱜᱮ ᱦᱮᱡ ᱵᱟᱲᱟ ᱠᱟᱛᱮ ᱜᱮ ᱠᱟᱹᱴᱤᱡ ᱡᱤᱨᱟᱹᱣ ᱵᱟᱲᱟ ᱦᱩᱭ ᱟᱠᱟᱱᱟ ᱦᱟᱸᱜ᱾ ᱦᱮᱸ ᱟᱯᱮ ᱫᱚ
ᱮ ᱟᱞᱮ ᱦᱚᱸ ᱚᱱᱠᱟ ᱜᱮ ᱢᱟᱱᱮ ᱱᱚᱜ ᱚᱭ ᱦᱟᱸᱜ ᱱᱮᱜ ᱮ ᱠᱚ ᱫᱷᱩᱨᱟᱹᱣ ᱵᱟᱲᱟᱜ ᱠᱟᱱᱟ᱾ ᱫᱟᱜ ᱠᱚᱛᱚ ᱵᱟᱝ ᱡᱟᱦᱟᱸ ᱠᱚᱨᱮ ᱫᱟᱜ ᱛᱟᱦᱮᱱ ᱠᱟᱱᱟ ᱚᱱᱟ ᱠᱚ ᱨᱚᱦᱚᱲᱚᱜ ᱠᱟᱱᱟ ᱦᱟᱸᱜ᱾
ᱟᱪᱪᱷᱟ ᱟᱪᱪᱷᱟ
ᱦᱩᱸ ᱦᱩᱸ
ᱦᱚᱸ ᱢᱟ ᱛᱟᱦᱚᱞᱮ ᱪᱮᱫ ᱥᱟᱛᱟᱢ ᱱᱤᱭᱮ ᱛᱮᱦᱮᱧ ᱫᱚᱞᱟᱝ ᱨᱚᱯᱚᱲᱟᱞᱟᱝ
ᱟᱪᱪᱷᱟ ᱪᱮᱫ ᱟᱛᱮᱞᱟᱝ ᱨᱚᱯᱚᱲᱟ ᱛᱟᱞᱦᱮ ᱟᱢ ᱜᱮ ᱞᱟᱹᱭ ᱛᱟᱞᱟᱝ ᱢᱮ ᱥᱮ ᱢᱟ᱾
ᱛᱟᱦᱚᱞᱮ ᱱᱚᱝᱠᱟᱱ ᱥᱟᱛᱟᱢ ᱫᱚ ᱟᱞᱟᱝ ᱫᱚ ᱱᱚᱜᱼᱚᱭ ᱡᱮ ᱟᱛᱳ ᱚᱲᱟᱜ ᱨᱮᱱᱟᱜ ᱢᱟᱱᱮ ᱮᱰᱩᱠᱮᱥᱚᱱ ᱫᱤᱠ ᱫᱤᱭᱮ ᱨᱟᱯᱚᱲ ᱞᱮᱠᱟ ᱪᱮᱫ ᱞᱮᱠᱟ ᱦᱩᱭᱩᱜᱼᱟ? ᱢᱟᱱᱮ ᱟᱹᱛᱩ ᱚᱲᱟᱜ ᱨᱮᱱ ᱡᱩᱣᱟᱹᱱ ᱠᱚᱲᱟ ᱠᱩᱲᱤ ᱠᱚᱣᱟᱜ ᱟᱹᱰᱤ ᱮᱰᱩᱠᱮᱥᱚᱱ ᱥᱮ ᱩᱱᱠᱩ ᱦᱟᱨᱟ ᱛᱚᱨᱟ ᱜᱤᱫᱽᱨᱟᱹ ᱠᱚᱣᱟᱜ ᱮᱰᱩᱠᱮᱥᱚᱱ ᱥᱮᱱ ᱠᱚᱣᱟᱜ ᱱᱤᱭᱟᱹ
ᱮ ᱛᱟᱦᱞᱮ ᱠᱷᱟᱱ ᱟᱹᱰᱤ ᱱᱟᱯᱟᱭ ᱟᱨ ᱪᱮᱢ ᱞᱟᱹᱭ ᱟᱠᱟᱫ ᱛᱟᱞᱟᱝᱟ ᱟᱹᱰᱤ ᱱᱟᱯᱟᱭ ᱢᱤᱫᱴᱤᱡ ᱴᱚᱯᱤᱠ᱾ ᱱᱤᱛᱚᱜ ᱟ ᱫᱤᱱ ᱨᱮᱫᱚ ᱠᱤᱱᱛᱩ ᱱᱚᱣᱟ ᱤᱫᱤ ᱠᱟᱛᱮ ᱜᱟᱞᱢᱟᱨᱟᱣ ᱥᱮ ᱜᱟᱞᱚᱪ ᱟᱹᱰᱤ ᱞᱟᱹᱠᱛᱤ ᱠᱟᱱᱟ ᱟᱨ ᱪᱮᱫ
ᱮᱠᱫᱚᱢ ᱮᱠᱫᱚᱢ ᱛᱟᱦᱚᱞᱮ ᱚᱱᱟ ᱚᱱᱟ ᱞᱮᱠᱟᱛᱮ ᱛᱟᱦᱚᱞᱮ ᱢᱤᱫ ᱵᱟᱨ ᱠᱩᱠᱞᱤ ᱛᱟᱦᱚᱞᱮᱧ ᱫᱚᱦᱚᱭᱮᱫ ᱛᱟᱞᱟᱝᱟ ᱦᱮᱸ ᱵᱟᱝ᱾
ᱦᱮᱸ ᱦᱮᱸ ᱢᱟ ᱞᱟᱹᱭ ᱛᱟᱞᱟᱝ ᱢᱮ
ᱛᱟᱦᱞᱮ ᱟᱹᱛᱩ ᱚᱲᱟᱜ ᱨᱮᱱᱟᱜ ᱮᱰᱩᱠᱮᱥᱚᱱ ᱢᱟᱱᱮ ᱥᱤᱥᱴᱮᱢ ᱢᱟᱱᱮ ᱪᱮᱫᱞᱮᱠᱟ ᱞᱮᱠᱟᱱ ᱥᱮ ᱪᱮᱫ ᱞᱮᱠᱟ ᱞᱮᱠᱷᱟᱱ ᱡᱩᱛᱩᱜᱼᱟ ᱟᱨᱠᱤ ᱥᱮ ᱱᱟᱯᱟᱭᱚᱜᱼᱟ? ᱢᱟᱱᱮ ᱢᱤᱫᱴᱮᱱ ᱡᱚᱛᱚ ᱟᱛᱳ ᱨᱮᱛᱚ ᱟᱵᱚ ᱫᱚ ᱟᱹᱰᱤ ᱦᱩᱭ ᱟᱵᱚ ᱛᱚ ᱡᱟᱦᱟᱸᱭ ᱥᱩᱨ ᱥᱩᱯᱩᱨ ᱤᱥᱠᱩᱞ ᱠᱚ ᱢᱮᱱᱟᱜ ᱠᱚ ᱛᱟᱵᱚᱱᱟ ᱛᱚ ᱴᱷᱤᱠ ᱜᱮᱭᱟ ᱱᱤᱛᱚᱜ ᱫᱚ ᱢᱚᱴᱟ ᱢᱩᱴᱤ ᱠᱚ ᱡᱩᱛ ᱵᱟᱲᱟ ᱟᱠᱟᱫ ᱜᱮᱭᱟ ᱠᱚ ᱛᱚ ᱚᱣᱟᱨ ᱢᱚᱫᱽᱫᱷᱮ ᱠᱤᱪᱷᱩ ᱠᱤᱪᱷᱩ ᱡᱟᱭᱜᱟ ᱨᱮ ᱱᱚᱝᱠᱟ ᱦᱚᱸ ᱟᱛᱳ ᱱᱤᱛᱚᱜ ᱢᱮᱱᱟᱜᱼᱟ ᱡᱮᱢᱚᱱ ᱟᱡᱚᱫᱤᱭᱟᱹ ᱵᱩᱨᱩ ᱥᱮᱫ ᱥᱮ ᱡᱟᱦᱟᱸ ᱥᱮᱫ ᱮᱢ ᱥᱮᱱ ᱞᱮᱱᱠᱷᱟᱱ ᱚᱱᱟ ᱧᱮᱞ ᱧᱟᱢᱚᱜᱼᱟ ᱥᱮ ᱵᱩᱡᱷᱟᱹᱜᱼᱟ ᱥᱤᱠᱠᱷᱟ ᱨᱮᱱᱟᱜ ᱚᱥᱚᱨ ᱛᱮᱫ ᱫᱚ ᱯᱟᱲᱟᱣ ᱟᱠᱟᱱ ᱨᱮᱦᱚᱸ ᱢᱟᱱᱮ ᱩᱱᱠᱩ ᱢᱤᱫᱴᱟᱱ ᱜᱟᱰᱟ ᱥᱮ ᱵᱩᱨᱩ ᱛᱟᱵ ᱠᱟᱛᱮᱫ ᱤᱥ ᱠᱩᱞ ᱪᱟᱞᱟᱜ ᱞᱟᱜᱟᱣ ᱟᱠᱚᱣᱟ᱾ ᱛᱚ ᱱᱩᱠᱩ ᱠᱚ ᱜᱤᱫᱽᱨᱟᱹ ᱞᱟᱹᱜᱤᱫ ᱪᱮᱫ ᱞᱮᱠᱟ ᱡᱩᱛ ᱞᱮᱠᱷᱟᱱ ᱱᱟᱯᱟᱭᱚᱜ ᱢᱟᱱᱮ ᱪᱮᱫ ᱞᱮᱠᱟᱛᱮ ᱠᱚᱨᱟᱣ ᱞᱮᱠᱷᱟᱱ ᱱᱟᱯᱟᱭ ᱠᱚᱜ ᱠᱮᱭᱟ?
ᱟᱪᱪᱷᱟ ᱡᱟᱭᱦᱳᱠ ᱮ ᱱᱤᱛᱚᱜ ᱧᱮᱞᱚᱜᱚᱜᱼᱟ ᱢᱟᱱᱮ ᱯᱨᱟᱭ ᱟᱛᱳ ᱨᱮᱜᱮ ᱢᱟᱱᱮ ᱦᱳᱭᱛᱳ ᱟᱹᱛᱩ ᱤᱥᱠᱩᱞ ᱫᱚ ᱛᱟᱦᱮᱱ ᱠᱟᱱᱟ ᱦᱮᱸ ᱥᱮ ᱥᱚᱨᱠᱟᱨᱤ ᱡᱟᱦᱟᱸ ᱟᱹᱛᱩ ᱤᱥᱼᱼ ᱠᱩᱞ ᱯᱨᱟᱭᱢᱟᱨᱤ ᱤᱥᱠᱩᱞ ᱚᱱᱟ ᱠᱤᱱᱛᱩ ᱛᱟᱦᱮᱱ ᱢᱮᱱᱠᱷᱟᱱ ᱚᱸᱰᱮ ᱦᱚᱸ ᱦᱳᱭᱛᱳ ᱚᱠᱟᱨᱮ ᱢᱟᱪᱮᱫ ᱵᱟᱹᱱᱩᱜ ᱠᱚᱣᱟ ᱚᱠᱟ ᱤᱥᱠᱩᱞ ᱨᱮ ᱦᱮᱸᱥᱮ ᱚᱱᱠᱟ ᱦᱚᱛᱚ ᱦᱩᱭᱩᱜ ᱠᱟᱱᱟ ᱛᱟᱦᱞᱮ ᱩᱱᱠᱩ ᱜᱤᱫᱽᱨᱟᱹ ᱫᱚ ᱢᱟᱱᱮ ᱩᱱᱟᱹᱜ ᱪᱮᱨᱦᱨᱟ ᱡᱟᱦᱟᱸ ᱥᱮᱪᱮᱫ ᱢᱟᱱᱮ ᱢᱤᱫᱴᱮᱱ ᱱᱟᱯᱟᱭ ᱥᱮᱪᱮᱫ ᱚᱱᱟ ᱫᱚ ᱠᱤᱱᱛᱩ ᱵᱟᱠᱚ ᱧᱟᱢ ᱮᱫᱟ ᱦᱮᱸᱥᱮ ᱡᱟᱨ ᱠᱟᱨᱚᱱ ᱠᱤᱱᱛᱩ ᱢᱟᱱᱮ ᱩᱱᱠᱩ ᱢᱚᱫᱽᱫᱷᱮ ᱢᱤᱫᱴᱤᱡ ᱮ ᱡᱮ ᱦᱟᱯᱮᱱ ᱫᱤᱱ ᱨᱮᱭᱟᱜ ᱡᱟᱦᱟᱸ ᱟᱠᱚᱣᱟᱜ ᱢᱟᱱᱮ ᱯᱟᱹᱴᱷᱩᱣᱟᱹ ᱡᱤᱭᱚᱱ ᱦᱮᱸᱥᱮ ᱚᱱᱟ ᱠᱤᱱᱛᱩ ᱢᱚᱸᱡᱽ ᱚᱠᱚᱡ ᱥᱮ ᱱᱟᱯᱟᱭ ᱚᱠᱚᱡ ᱛᱮᱫᱚ ᱵᱟᱝ ᱪᱟᱞᱟᱜ ᱠᱟᱱ ᱛᱟᱠᱚᱣᱟ᱾ ᱦᱩᱸ, ᱢᱟᱱᱮ ᱮᱠᱟᱞ ᱵᱟᱠᱚ ᱞᱟᱹᱭᱟ ᱡᱮ ᱨᱮᱦᱮᱫ ᱡᱟᱦᱟᱸ ᱞᱮᱠᱟᱢ ᱥᱚᱠᱛᱚᱭᱟ, ᱚᱱᱟ ᱞᱮᱠᱟ ᱜᱮ ᱠᱤᱱᱛᱩ ᱦᱮᱸ ᱥᱮ ᱫᱟᱨᱮ ᱱᱟᱹᱲᱤ ᱦᱚᱸ ᱦᱩᱭᱩᱜᱼᱟ᱾ ᱠᱤᱱᱛᱩ ᱨᱮᱦᱮᱫ ᱜᱮ ᱨᱮᱦᱮᱫ ᱨᱮᱜᱮ ᱛᱚ ᱯᱩᱭᱞᱩ ᱫᱚ ᱵᱟᱹᱲᱛᱤ ᱪᱮᱜ ᱠᱚ ᱞᱟᱹᱭᱟ, ᱢᱟᱱᱮ ᱤᱭᱟᱹ ᱫᱚᱨᱠᱟᱨ ᱫᱚ ᱥᱮ ᱜᱩᱨᱩᱛᱛᱚ ᱮᱢ ᱫᱚᱨᱠᱟᱨ, ᱛᱟᱦᱚᱞᱮ ᱚᱱᱟ ᱨᱮᱦᱮᱫ ᱛᱚᱨᱟ ᱫᱚ ᱠᱤᱱᱛᱩ ᱢᱟᱱᱮ ᱵᱤᱥᱮᱥ ᱠᱚᱨᱮ ᱡᱟᱦᱟᱸᱭᱟᱜ ᱵᱟᱹᱲᱛᱤ ᱢᱟᱱᱮ ᱮᱱᱮᱢ ᱛᱟᱦᱮᱸᱱ ᱛᱟᱠᱚᱣᱟ ᱥᱮ ᱚᱵᱚᱫᱚᱱ ᱛᱟᱦᱮᱸᱱᱟ᱾ ᱚᱱᱟ ᱫᱚ ᱦᱩᱭᱩᱜ ᱠᱟᱱᱟ, ᱚᱲᱟᱜ ᱨᱮᱱ ᱮᱸᱜᱟᱛ ᱟᱯᱟᱛ ᱥᱮ ᱜᱟᱨᱡᱮᱱ ᱠᱚᱣᱟᱜ ᱥᱮ᱾
ᱮᱠᱫᱚᱢ ᱮᱠᱫᱚᱢ ᱱᱤᱭᱟᱹ ᱫᱚ ᱮᱠᱫᱚᱢ ᱦᱮᱸ ᱡᱚᱛᱷᱟᱛ ᱠᱟᱛᱷᱟ ᱠᱟᱱᱟ ᱦᱮᱸ,
ᱛᱟᱦᱞᱮ ᱯᱳᱭᱞᱳ ᱡᱚᱠᱷᱚᱱ ᱜᱤᱫᱟᱹᱨ ᱮ ᱪᱮᱫ ᱞᱟᱹᱭᱟ ᱨᱚᱲ ᱮ ᱥᱮᱬᱟᱭᱟ ᱛᱟᱲᱟᱢᱮ ᱥᱮᱬᱟᱭᱟᱭ, ᱩᱱ ᱠᱷᱚᱱᱜᱮ ᱠᱤᱱᱛᱩ ᱢᱟᱪᱮᱫ ᱫᱚ ᱦᱩᱭᱩᱜᱼᱟᱭ ᱮᱸᱜᱟᱛ ᱥᱮ ᱟᱯᱟᱛ ᱦᱮᱸᱥᱮ᱾
ᱦᱩᱸ ᱦᱩᱸ
ᱛᱟᱦᱞᱮ ᱠᱤᱱᱛᱩ ᱮ ᱚᱱᱟ, ᱩᱱ ᱠᱷᱚᱱ ᱜᱮ ᱢᱟᱱᱮ ᱜᱟᱨᱡᱮᱱ ᱠᱤᱱᱛᱩ ᱥᱚᱪᱮᱛᱚᱱᱚᱜ ᱞᱟᱹᱠᱛᱤ ᱠᱟᱱᱟ ᱡᱮ ᱮ ᱤᱧ ᱚᱠᱟ ᱩᱱᱤ ᱜᱤᱫᱟᱹᱨ ᱚᱠᱟ ᱰᱟᱦᱟᱨ ᱛᱤᱧ ᱤᱫᱤᱭᱮᱭᱟ᱾ ᱚᱠᱟ ᱰᱟᱦᱟᱨ ᱛᱤᱧ ᱥᱩᱛᱩᱜ ᱞᱮᱠᱷᱟᱱ, ᱱᱟᱯᱟᱭ ᱰᱟᱦᱟᱨ ᱯᱟᱸᱡᱟ ᱧᱟᱢᱚᱜᱟᱭ ᱦᱮᱸᱥᱮ᱾ ᱠᱤᱱᱛᱩ ᱩᱱ ᱥᱚᱢᱚᱭ ᱠᱷᱚᱱ ᱜᱟᱨᱡᱮᱱᱟᱜ ᱚᱱᱟ ᱫᱤᱥ ᱦᱩᱫᱤᱥ ᱛᱟᱦᱮᱸᱱ ᱞᱟᱹᱠᱛᱤ ᱠᱟᱱᱟ, ᱚᱱᱟ ᱞᱮᱠᱟᱛᱮ ᱢᱟᱱᱮ ᱯᱳᱭᱞᱳ ᱛᱮ ᱡᱟᱦᱟᱸ ᱤᱥᱠᱩᱞ ᱨᱮᱭᱟᱜ ᱠᱟᱛᱷᱟ ᱞᱟᱝ ᱞᱟᱹᱭᱮᱫᱟ ᱥᱮ ᱤᱛᱩᱱ ᱟᱥᱲᱟ ᱪᱟᱞᱟᱜ ᱨᱮᱭᱟᱜ
ᱦᱩᱸ ᱦᱩᱸ ᱦᱩᱸ
ᱛᱚ ᱩᱱᱤ ᱜᱟᱨᱡᱱᱟᱜ ᱥᱮ ᱮᱸᱜᱟᱛ ᱟᱯᱟᱛᱟᱜ ᱞᱟᱠᱛᱤ ᱠᱟᱱ ᱛᱟᱠᱤᱱᱟ ᱡᱮ ᱚᱠᱟ ᱮ ᱦᱚᱭᱛᱳ ᱟᱛᱳ ᱤᱥᱠᱩᱞ ᱨᱮ ᱯᱟᱲᱦᱟᱣ ᱮ ᱠᱟᱱᱟᱭ ᱦᱮᱸᱥᱮ, ᱛᱚ ᱛᱚ ᱤᱥᱠᱤᱞ ᱨᱮᱭᱟᱜ ᱛᱤᱱ ᱜᱷᱟᱹᱲᱤᱡ ᱯᱟᱲᱦᱟᱣᱟᱭ ᱦᱳᱭᱛᱚ ᱜᱤᱫᱟᱹᱨ ᱫᱚ ᱤᱥᱠᱩᱞ ᱛᱤᱱ ᱵᱷᱳᱨ, ᱯᱟᱲᱦᱟᱣ ᱠᱮᱫ ᱵᱟᱭ ᱯᱟᱲᱦᱟᱣ ᱠᱮᱫ ᱦᱳᱭᱛᱳ ᱛᱟᱦᱮᱸᱱᱟᱭ, ᱠᱟᱹᱴᱤᱡ ᱯᱳᱭᱞᱳ ᱛᱮ ᱱᱚᱜ-ᱚᱭ ᱚᱵᱷᱟᱥ ᱛᱟᱭᱟᱨ ᱢᱤᱫᱴᱮᱡ ᱜᱤᱫᱽᱨᱟᱹᱣᱟᱜ ᱚᱲᱟᱜ ᱨᱮ ᱥᱮᱛᱟᱜ ᱟᱹᱭᱩᱵ ᱮ ᱫᱩᱲᱩᱵ ᱮᱭᱟᱭ ᱮᱸᱜᱟᱛ-ᱟᱯᱟᱛ ᱦᱮᱸᱥᱮ, ᱫᱩᱲᱩᱵᱮᱭᱟ ᱠᱤᱱ ᱤᱥᱠᱩᱞ ᱨᱮ ᱪᱮᱫ ᱠᱚ ᱯᱟᱲᱦᱟᱣ ᱠᱮᱫ ᱠᱚᱣᱟ ᱚᱱᱟ ᱦᱮᱡ ᱠᱟᱛᱮᱜ ᱮ ᱠᱩᱞᱤᱭᱟᱭ ᱞᱟᱹᱭᱟᱭᱟᱭ ᱦᱮᱸᱥᱮ᱾ ᱱᱚᱝᱠᱟ ᱢᱤᱫᱴᱤᱡ ᱜᱤᱫᱽᱨᱟᱹ ᱟᱨᱦᱚᱸ ᱦᱟᱸᱜ ᱛᱮᱭᱟᱨ, ᱚᱱᱠᱟ ᱠᱟᱛᱮ‌ ᱡᱚᱠᱷᱚᱱ ᱞᱟᱹᱴᱩ ᱤᱫᱤᱜ-ᱟᱭ ᱛᱚ ᱩᱱᱤ ᱟᱡ ᱟᱡ ᱛᱮᱜᱮ ᱡᱚᱠᱷᱚᱱ ᱚᱱᱟ ᱚᱵᱷᱟᱥᱴᱟᱜ ᱛᱮᱭᱟᱨᱚᱜ-ᱟ ᱡᱮ ᱥᱮᱛᱟᱜ ᱨᱮᱧ ᱯᱟᱲᱦᱟᱜ-ᱟ ᱟᱹᱭᱩᱩᱨᱤᱧ ᱯᱟᱲᱦᱟᱜ-ᱟ ᱤᱥᱠᱩᱞ ᱨᱮᱭᱟᱜ ᱯᱟᱲᱦᱟᱣ ᱤᱧ ᱭᱩ ᱛᱤᱧ ᱯᱟᱲᱦᱟᱣ ᱚᱲᱟᱜ ᱨᱮ ᱦᱮᱡ ᱠᱟᱛᱮ ᱱᱚᱜ-ᱚᱭ ᱢᱤᱫᱴᱮᱡ ᱡᱟᱦᱟᱸ ᱢᱟᱱᱮ ᱦᱮᱣᱟ ᱛᱟᱭᱟᱨ ᱜᱤᱫᱽᱨᱟ ᱟᱜ
ᱦᱮᱸ ᱦᱮᱸ ᱦᱮᱸ
ᱱᱚᱣᱟ ᱠᱤᱱᱛᱩ ᱛᱮᱭᱟᱨ ᱨᱟᱠᱟᱵᱟ, ᱤᱱᱟᱹ ᱥᱟᱶ ᱥᱟᱶᱛᱮ ᱡᱚᱠᱷᱚᱱ ᱜᱤᱫᱽᱨᱟᱹ ᱞᱟᱹᱴᱩ ᱤᱫᱤᱜ ᱟᱭ ᱛᱟᱨᱯᱚᱨᱮ ᱠᱤᱱᱛᱩ ᱜᱤᱫᱽᱨᱟᱜ ᱡᱮ ᱦᱟᱸᱜ ᱯᱨᱟᱭᱢᱟᱨᱤ ᱥᱮ ᱮᱛᱩᱱ ᱱᱚᱰᱮ ᱟᱛᱩ ᱤᱥᱠᱤᱞ ᱠᱷᱚᱱ ᱩᱰᱩᱠᱚᱜ-ᱟ, ᱛᱚᱠᱷᱚᱱ ᱜᱤᱫᱟᱹᱨ ᱟᱜ ᱵᱩᱡᱩᱜ-ᱟ ᱡᱮ ᱩᱱᱤ ᱜᱤᱫᱟᱹᱨ ᱪᱮᱫ ᱞᱮᱠᱟ ᱵᱮᱱᱟᱜ-ᱟ ᱱᱟᱜ ᱾ ᱚᱠᱟ ᱡᱟᱭᱜᱟᱨᱮᱭ ᱪᱟᱞᱟᱣ ᱫᱟᱲᱮᱭᱟᱜ-ᱟᱭ ᱥᱮ ᱚᱠᱟ ᱥᱮᱫ ᱟᱡ ᱤᱫᱤ ᱞᱮᱠᱷᱟᱱ ᱜᱟᱱᱚᱜ-ᱟ᱾ ᱚᱱᱟ ᱞᱮᱠᱟ ᱠᱤᱱᱛᱩ ᱩᱱᱤ ᱦᱚᱸ ᱢᱟᱱᱮ ᱞᱟᱦᱟ ᱤᱫᱤ ᱞᱟᱜᱟᱭᱟ, ᱵᱤᱥᱮᱥ ᱠᱚᱨᱮ ᱚᱸᱰᱮ ᱫᱚ ᱚᱵᱚᱫᱟᱱ ᱫᱚ ᱛᱟᱦᱮᱱᱟ ᱢᱟᱱᱮ ᱜᱟᱨᱡᱮᱱ ᱟᱜ ᱜᱮ ᱟᱭᱳ ᱵᱟᱵᱟᱣᱟᱜ, ᱤᱱᱟᱹ ᱥᱟᱶ ᱥᱟᱶᱛᱮ ᱠᱤᱱᱛᱩ ᱢᱟᱱᱮ ᱪᱮᱫ ᱞᱟᱹᱭᱟ, ᱡᱟᱦᱟᱸᱭ ᱟᱛᱳ ᱨᱮᱱ ᱪᱮᱫ ᱠᱚ ᱞᱟᱹᱭᱟ ᱥᱤᱠᱷᱱᱟᱹᱛᱟᱱ ᱦᱚᱲ ᱥᱮ ᱟᱛᱳ ᱨᱮᱱ ᱦᱚᱭᱛᱳ ᱢᱤᱫᱴᱤᱡ ᱢᱟᱪᱮᱫ ᱠᱟᱱᱟᱭ ᱦᱮᱸᱥᱮ ᱢᱟᱪᱮᱫ ᱠᱟᱱᱟᱭ ᱥᱮ ᱢᱤᱫᱴᱤᱡ ᱵᱷᱟᱹᱜᱤ ᱥᱮᱪᱮᱫᱟᱱ ᱞᱟᱹᱴᱩ ᱢᱟᱱᱮ ᱩᱱᱤ ᱫᱚ ᱢᱟᱨᱟᱝ ᱡᱟᱦᱟᱸᱭ ᱥᱮᱪᱮᱫ ᱦᱩᱭᱩᱜ-ᱟᱭ, ᱦᱚᱭᱛᱚ ᱦᱟᱭᱟᱨ ᱮᱰᱩᱠᱮᱥᱚᱱ ᱡᱟᱦᱟᱸᱭ ᱠᱚᱨᱟᱣ ᱟᱠᱟᱫᱟᱭ ᱦᱮᱸᱥᱮ, ᱚᱱᱠᱟᱱ ᱠᱚᱣᱟᱜ ᱦᱚᱸ ᱠᱤᱱᱛᱩ ᱟᱛᱳ ᱨᱮᱱ ᱢᱟᱱᱮ ᱩᱱᱠᱩ ᱦᱚᱸ ᱱᱚᱸᱰᱮ ᱩᱱᱠᱩᱣᱟᱜ ᱦᱚᱸ ᱪᱮᱫ ᱠᱚ ᱞᱟᱹᱭᱟ ᱫᱟᱭᱵᱷᱟᱨ ᱠᱟᱱ ᱛᱟᱠᱚᱣᱟ᱾ ᱡᱮ ᱩᱱᱠᱩ ᱜᱤᱫᱟᱹᱨ ᱡᱟᱦᱟᱸᱭ ᱦᱩᱰᱤᱧ ᱦᱩᱰᱤᱧ ᱜᱤᱫᱟᱹᱨ ᱩᱱᱠᱩ ᱠᱤᱱᱛᱩ ᱥᱩᱛᱩᱜ ᱨᱟᱠᱟᱵ ᱟᱨ ᱪᱮᱫ ᱱᱩᱠᱩ ᱢᱩᱴᱤᱡ ᱵᱷᱟᱹᱜᱤ ᱰᱟᱦᱟᱨ ᱫᱮᱠᱷᱟᱣ ᱡᱮ ᱟᱨ, ᱩᱱᱠᱩ ᱫᱚᱠᱚ ᱧᱮᱞ ᱠᱟᱫᱟ ᱥᱮ ᱱᱚᱣᱟᱴᱟᱜ ᱛᱮ ᱯᱟᱲᱦᱟᱣ ᱞᱮᱠᱷᱟᱱ ᱱᱚᱣᱟ ᱦᱩᱭᱩᱜ ᱠᱟᱱᱟ᱾ ᱴᱤᱡ ᱦᱟᱭᱟᱨ ᱮᱰᱩᱠᱮᱥᱚᱱ ᱨᱮ ᱪᱟᱞᱟᱣ ᱦᱟᱭᱟᱨ ᱮᱰᱩᱠᱮᱥᱟᱱ ᱨᱮ ᱪᱟᱞᱟᱣ ᱞᱮᱱᱠᱷᱟᱱ ᱫᱚ ᱡᱚᱛᱚ ᱥᱮᱫ ᱧᱮᱞ ᱧᱟᱢᱟ ᱡᱮ ᱱᱚᱣᱟ ᱴᱟᱜ ᱛᱮ ᱯᱟᱲᱦᱟᱣ ᱞᱮᱱᱠᱷᱟᱱ ᱱᱚᱝᱠᱟ ᱦᱩᱭᱩᱜ-ᱟ᱾ ᱱᱩᱭ ᱜᱤᱫᱟᱹᱨ ᱱᱚᱱᱛᱮ ᱛᱤᱧ ᱰᱟᱨᱦᱟᱣ ᱞᱮᱠᱷᱟᱡ ᱫᱚ ᱵᱷᱟᱜᱤ ᱰᱟᱦᱟᱨᱮ ᱪᱟᱞᱟᱜ-ᱟ, ᱦᱮᱸᱥᱮ ᱛᱚ ᱠᱤᱱᱛᱩ ᱮᱸᱜᱟᱛ ᱟᱯᱟᱛ ᱦᱩᱭ ᱫᱟᱲᱮᱭᱟᱜ-ᱟ ᱡᱮ ᱩᱱᱟᱹᱜ ᱵᱟᱠᱚ ᱯᱟᱲᱦᱟᱣ ᱠᱟᱜ-ᱟ ᱦᱮᱸᱥᱮ ᱩᱱᱠᱩ ᱵᱟᱠᱚ ᱵᱩᱡ ᱫᱟᱲᱮᱭᱟᱜ-ᱟ ᱠᱤᱱᱛᱩ ᱚᱸᱰᱮ ᱫᱚ ᱠᱤᱱ ᱛᱚ ᱾ ᱢᱟᱱᱮ ᱡᱟᱦᱟᱸᱭ ᱟᱛᱩ ᱨᱮᱱ ᱚᱱᱠᱟᱱ ᱥᱤᱠᱷᱤᱛ ᱦᱚᱲ ᱥᱮ ᱢᱟᱪᱮᱫ ᱠᱚᱠᱚ ᱛᱟᱦᱮᱸᱱᱟ ᱪᱟᱹᱠᱨᱤ ᱡᱤᱵᱤ ᱠᱚᱠᱚ ᱛᱟᱦᱮᱱᱟ ᱯᱟᱲᱦᱟᱣ ᱟᱱ ᱦᱚᱲ ᱠᱚ ᱛᱟᱦᱮᱱᱟ ᱩᱱᱠᱩ ᱠᱤᱱᱛᱩ ᱩᱱᱠᱩ ᱦᱚᱸ ᱫᱟᱭᱵᱷᱟᱨ ᱠᱟᱱᱟ, ᱡᱮ ᱩᱱᱠᱩ ᱜᱤᱫᱨᱟᱹᱨ ᱢᱤᱫᱴᱤᱡ ᱵᱷᱟᱜᱤ ᱡᱟᱭᱜᱟ ᱩᱫᱩᱜ ᱥᱮ ᱱᱟᱯᱟᱭ ᱰᱟᱦᱟᱨ ᱢᱤᱫᱴᱮᱡ ᱩᱫᱩᱜ ᱚᱱᱟ ᱦᱚᱸ ᱠᱤᱱᱛᱩ ᱩᱱᱠᱩᱣᱟᱜ ᱫᱟᱭᱵᱷᱟᱨ ᱠᱟᱱ ᱛᱟᱠᱚᱣᱟ ᱾
ᱦᱮᱸ ᱦᱚᱜ-ᱚᱭ ᱱᱚᱰᱮ ᱜᱮ ᱢᱤᱫᱴᱟᱝ ᱠᱟᱛᱷᱟᱧ ᱞᱟᱹᱭ ᱮᱫ-ᱟ ᱜᱚᱝᱠᱮ ᱢᱟᱱᱮ ᱱᱚᱜ-ᱚᱭ ᱡᱮᱢᱚᱱ ᱱᱤᱛᱚᱜ ᱥᱤᱠᱠᱷᱤᱛᱚ ᱥᱚᱢᱟᱡᱽ ᱵᱟ ᱟᱛᱳ ᱥᱳᱞᱳ ᱟᱱᱟ ᱤᱭᱟᱹ ᱟᱛᱳᱧ ᱢᱮᱱᱫᱟ ᱟᱛᱩ ᱨᱮᱱ ᱪᱟᱹᱠᱨᱤ ᱡᱤᱵᱤ ᱦᱚᱲ ᱠᱚᱢ ᱞᱟᱹᱭ ᱠᱮᱫ ᱮᱢ ᱚᱸᱰᱮ ᱱᱤᱛᱳᱜ ᱠᱤᱱᱛᱩ ᱧᱮᱞ ᱧᱟᱢ ᱧᱮᱞᱚᱜ ᱠᱟᱱᱟ ᱟᱨᱠᱤ ᱠᱤ ᱚᱱᱟ ᱫᱚ ᱪᱮᱫ ᱞᱮᱠᱟᱛᱮ ᱥᱮ ᱚᱱᱟ ᱫᱚ ᱡᱟᱦᱟᱱᱟᱜ ᱚᱨᱥᱚᱝ ᱛᱮᱜᱮ, ᱢᱟᱱᱮ ᱟᱛᱳ ᱨᱮᱱ ᱡᱩᱫᱤ ᱡᱟᱦᱟᱸᱭ ᱪᱟᱹᱠᱨᱤ-ᱵᱟᱹᱠᱨᱤ ᱠᱟᱱᱟᱭ ᱥᱮ ᱵᱟ ᱥᱤᱠᱷᱤᱛᱚ ᱦᱚᱲ ᱠᱟᱱᱟᱭ ᱠᱤᱱᱛᱩ ᱧᱮᱞᱚᱜ ᱢᱮ ᱟᱛᱳ ᱨᱮᱱ ᱢᱤᱫᱟᱝ ᱜᱟᱱ ᱜᱤᱫᱽᱨᱟᱹ ᱜᱟᱭᱤᱰ ᱥᱮ ᱩᱱᱤ ᱵᱩᱡᱷᱟᱹᱣ ᱱᱮᱛᱟᱨ ᱵᱟᱝ ᱠᱚ ᱦᱤᱡᱩᱜ ᱠᱟᱱᱟ ᱢᱟᱱᱮ ᱵᱮᱥᱤᱨ ᱵᱷᱟᱜᱽ ᱜᱮ ᱧᱮᱞᱚᱜ ᱠᱟᱱᱟ ᱠᱤᱪᱷᱩ ᱧᱮᱞ ᱫᱚ ᱧᱮᱞᱚᱜ ᱠᱟᱱᱟ ᱠᱚ ᱦᱮᱸᱭ ᱠᱚᱨᱟᱣ ᱮᱫᱟᱭ, ᱩᱱᱟᱹᱴᱟᱜ ᱱᱟᱯᱟᱭ ᱠᱤᱪᱷᱩ ᱦᱚᱲ ᱫᱚᱠᱚ ᱠᱟᱹᱢᱤ ᱠᱟᱱ ᱜᱮᱭᱟ ᱥᱟᱹᱨᱤᱜᱮ ᱩᱱᱠᱩ ᱫᱚ ᱡᱮ ᱱᱟᱯᱟᱭ ᱦᱩᱫᱤᱥ ᱦᱩᱫᱤᱥ ᱠᱚ ᱩᱫᱩᱜᱩ ᱟᱠᱚ ᱠᱟᱱᱟ ᱠᱚ ᱠᱤᱱᱛᱩ ᱠᱤᱪᱷᱩ ᱡᱟᱭᱜᱟ ᱨᱮᱜᱮ ᱵᱮᱥᱤ ᱵᱤᱥᱤᱨ ᱵᱷᱟᱜᱽ ᱡᱟᱭᱜᱟ ᱨᱮᱜᱮ ᱧᱮᱞᱚᱜᱚᱜ ᱠᱟᱱᱟ ᱡᱮ ᱢᱤᱫᱴᱟᱱ ᱪᱟᱹᱠᱨᱤ ᱡᱤᱵᱤ ᱦᱚᱲ ᱫᱚ ᱥᱮ ᱢᱤᱫᱴᱟᱱ ᱜᱤᱫᱽᱨᱟᱹ ᱠᱩᱞᱦᱤ ᱨᱮ ᱠᱷᱮᱞ ᱠᱟᱱᱟᱭ ᱥᱟᱨᱟᱫᱤᱱ ᱥᱮ ᱵᱟᱨ ᱯᱮ ᱫᱤᱱ ᱫᱷᱚᱨᱮ ᱤᱥᱠᱩᱞ ᱵᱟᱝ ᱮ ᱩᱱᱤ ᱡᱩᱫᱤ ᱧᱮᱞ ᱧᱟᱢᱮ ᱠᱟᱱ ᱨᱮᱦᱚᱸ ᱟᱡ ᱟᱭᱳᱼᱵᱟᱵᱟ ᱛᱟᱹᱠᱤᱱ ᱦᱚᱭ ᱛᱳ ᱠᱷᱮᱛ ᱵᱟᱹᱫᱽ ᱨᱮᱠᱤᱱ ᱠᱟᱹᱢᱤ ᱠᱟᱱᱟ ᱠᱤᱱᱛᱩ ᱩᱱᱤ ᱜᱤᱫᱽᱨᱟᱹ ᱱᱮᱛᱟᱨ ᱵᱟᱝ ᱠᱚ ᱢᱮᱛᱟᱣ ᱠᱚ ᱠᱟᱱᱟ ᱱᱚᱣᱟ ᱠᱟᱨᱚᱱ ᱪᱤᱠᱟᱹ ᱞᱮᱠᱟᱨᱮ ᱢᱟᱱᱮ ᱡᱩᱫᱤᱢ ᱞᱟᱹᱭ ᱠᱮ ᱛᱟᱞᱟᱝ ᱠᱮᱭᱟ ᱾
ᱱᱚᱣᱟ ᱫᱚ ᱪᱮᱫ ᱞᱟᱹᱭ ᱢᱮᱥᱮ, ᱮᱸ ᱩᱱᱤ ᱡᱟᱦᱟᱸᱭ ᱪᱟᱹᱠᱨᱤ ᱦᱚᱲ ᱥᱮ ᱩᱱᱤᱴᱟᱜ ᱠᱤᱱᱛᱩ ᱩᱱᱤᱭᱟᱜ ᱚᱱᱮ ᱡᱟᱦᱟᱸ ᱥᱟᱢᱟᱡᱤᱠ ᱢᱩᱞᱞᱳᱵᱳᱫᱷ᱾ ᱢᱟᱱᱮ ᱥᱟᱢᱟᱡᱤᱠ ᱞᱮᱠᱟᱛᱮ ᱥᱤᱠᱷᱱᱟᱹᱛᱚᱜ ᱚᱱᱟ ᱨᱮᱭᱟᱜ ᱜᱷᱟᱴᱛᱤ ᱢᱮᱱᱟᱜ ᱛᱟᱭᱟ ᱟᱥᱚᱞ ᱨᱮ᱾ ᱢᱟᱱᱮ ᱮᱸ ᱢᱤᱫᱴᱤᱡ ᱠᱟᱛᱷᱟ ᱵᱩᱡ ᱦᱩᱭᱩᱜᱼᱟ ᱡᱚᱛᱚ ᱦᱚᱲᱜᱮ ᱚᱱᱟ ᱫᱚ ᱥᱟᱱᱟᱢ ᱦᱚᱲᱜᱮ ᱾ ᱡᱮ ᱤᱧ ᱡᱟᱦᱟᱸ ᱥᱚᱢᱟᱡᱽ ᱠᱷᱚᱡ ᱤᱧ ᱮᱸ ᱱᱚᱣᱟᱧ ᱩᱛᱱᱟᱹᱣ ᱠᱟᱱᱟ ᱦᱮᱸᱥ
ᱦᱮᱸ᱾
ᱤᱧ ᱫᱚ ᱱᱩᱭ ᱥᱚᱢᱟᱡᱽ ᱟᱹᱰᱤ ᱠᱤᱪᱷᱩᱭ ᱮᱢ ᱠᱟᱫᱤᱧᱟᱭ, ᱤᱧ ᱱᱚᱣᱟ ᱥᱚᱢᱟᱡᱽ ᱨᱤᱜᱤᱧ ᱮ ᱡᱟᱱᱟᱢ ᱟᱠᱟᱱᱟ ᱚᱱᱟ ᱥᱚᱢᱟᱡᱽ ᱨᱮᱜᱮ ᱤᱧᱟᱹᱜ ᱞᱚᱝᱛᱟ ᱪᱷᱟᱹᱴᱭᱟᱹᱨ ᱦᱮᱸᱥᱮ ᱦᱩᱭ ᱠᱟᱱᱟ, ᱤᱧ ᱚᱱᱟ ᱥᱟᱨᱮᱜ ᱵᱟᱝ ᱨᱮᱜᱮ ᱤᱧ ᱤᱧ ᱨᱮᱱ ᱮᱸᱜᱟᱛ ᱟᱯᱟᱛ ᱛᱷᱚᱸᱭ ᱦᱟᱨᱟ ᱟᱠᱟᱱᱟ ᱾ ᱛᱚ ᱚᱱᱟ ᱥᱚᱢᱟᱡᱽ ᱤᱧ ᱚᱱᱟ ᱥᱚᱢᱟᱡᱽ ᱨᱮᱱ ᱜᱮ ᱟᱨ ᱢᱤᱫ ᱦᱚᱲ ᱤᱧ ᱨᱮᱱ ᱮᱸ ᱪᱮᱫ ᱠᱚ ᱞᱟᱹᱭᱟ, ᱯᱚᱛᱤᱵᱮᱥᱤ ᱤᱧ ᱨᱮᱱ ᱵᱟᱠᱷᱳᱞ ᱨᱮᱱ ᱦᱚᱲ, ᱥᱮ ᱟᱛᱩ ᱨᱮᱱ ᱜᱤᱫᱟᱹᱨ ᱢᱤᱫᱴᱤᱡ ᱚᱱᱟ ᱤᱧᱟᱹᱜ ᱠᱚᱛᱛᱚᱵᱵᱚ ᱠᱟᱱ ᱛᱤᱧᱟᱹ ᱡᱮ ᱤᱧ ᱥᱚᱢᱟᱡᱽ ᱟᱹᱰᱤ ᱠᱤᱪᱷᱩᱭ ᱮᱢ ᱟᱠᱟᱫᱤᱧ ᱦᱮᱸᱥᱮ ᱾ ᱤᱧ ᱦᱟᱛᱟᱣ ᱟᱠᱟᱫ ᱛᱟᱹᱭᱟᱹᱧ ᱥᱚᱢᱟᱡ ᱩᱱᱤ ᱠᱤᱱᱛᱩ ᱚᱱᱟ ᱨᱮᱫᱚ ᱠᱚᱥᱴᱚ ᱫᱚ ᱵᱟᱭ ᱦᱟᱛᱟᱣ ᱠᱟᱫᱟ ᱥᱮ, ᱴᱟᱹᱠᱟᱹᱵ ᱯᱚᱭᱥᱟ ᱵᱟᱭ ᱦᱟᱛᱟᱣ ᱟᱠᱟᱫᱼᱟ, ᱚᱸᱰᱮ ᱨᱮᱱ ᱢᱟᱺᱡᱷᱤ ᱵᱟᱵᱟ ᱠᱤ ᱯᱚᱭᱥᱟᱭ ᱦᱟᱛᱟᱣᱟ ᱡᱮ ᱟᱢᱟᱜ ᱞᱚᱝᱛᱟ ᱪᱷᱟᱹᱴᱭᱟᱹᱨ ᱨᱮ ᱦᱤᱡᱩᱜ ᱟᱭ ᱫᱟᱹᱲ ᱥᱩᱨᱩᱜ ᱟᱭ, ᱟᱢᱟᱜ ᱵᱩᱜᱤ ᱵᱟᱹᱲᱤᱡ ᱨᱮ ᱥᱟᱱᱟᱢᱟᱜ ᱨᱮ ᱦᱮᱸᱥᱮ ᱥᱟᱱᱟᱢ ᱨᱮ ᱫᱟᱹᱲ ᱦᱤᱡᱩᱜ ᱟᱭ ᱾ ᱛᱟᱦᱞᱮ ᱩᱱᱤ ᱢᱟᱺᱡᱷᱤ ᱵᱟᱵᱟ ᱟᱢ ᱪᱮᱫ ᱞᱮᱠᱟ ᱵᱷᱟᱵ ᱛᱮᱭ ᱛᱚᱨᱟᱣ ᱤᱫᱤᱭ ᱠᱟᱜ ᱢᱮᱭᱟ᱾ ᱫᱤᱱᱮᱨ ᱯᱚᱨ ᱫᱤᱱ᱾ ᱟᱢᱟᱜ ᱦᱚᱸ ᱠᱤᱱᱛᱩ ᱠᱚᱛᱛᱚᱵᱵᱚ ᱠᱟᱱᱟ ᱡᱮ ᱤᱧ ᱠᱤᱪᱷᱩᱧ ᱮᱸ ᱮᱸ ᱪᱟᱞᱟ ᱾ ᱟᱢ ᱥᱟᱠᱥᱮᱥ ᱟᱠᱟᱱᱟᱢ ᱦᱮᱸᱥᱮ ᱟᱢ ᱡᱚᱛᱚᱢ ᱟᱨᱡᱟᱣ ᱟᱠᱟᱫᱟ ᱟᱢ ᱴᱷᱮᱱ ᱥᱟᱱᱟᱢᱟᱜ ᱦᱩᱭ ᱠᱟᱱᱟ ᱢᱮᱱᱠᱷᱟᱱ ᱤᱧ ᱤᱧᱟᱹᱜ ᱠᱚᱛᱛᱚᱵᱵᱚ ᱠᱟᱱᱟ ᱤᱧ ᱡᱟᱦᱟᱸᱱᱟᱜ ᱤᱧ ᱮᱢᱟ ᱤᱧ ᱫᱚ ᱵᱟᱹᱧ ᱟᱢ ᱮᱸ ᱴᱟᱠᱟ ᱯᱩᱭᱥᱟᱹ ᱛᱮ ᱩᱱᱤ
ᱩᱱᱤ ᱜᱚᱲᱚ ᱦᱟᱭ ᱢᱮ ᱦᱮᱸ ᱢᱟᱱᱮ ᱟᱢᱟᱜ ᱡᱟᱦᱟᱸ ᱥᱟᱢᱚᱨᱛᱷᱚᱱ ᱢᱟᱱᱮ ᱡᱟᱦᱟᱸ ᱟᱡ ᱟᱭᱳᱼᱵᱟᱵᱟ ᱛᱟᱹᱠᱤᱱ ᱴᱷᱮᱱ ᱵᱟᱹᱱᱩᱜᱼᱟ ᱟᱨ ᱚᱱᱟ ᱫᱚ ᱦᱚᱭᱛᱳ ᱯᱷᱤ ᱢᱟᱱᱮ ᱟᱢ ᱴᱷᱮᱱ ᱫᱚ ᱮᱢᱱᱤ ᱛᱮᱠᱤ ᱚᱱᱟ ᱫᱚ ᱮᱢ ᱪᱟᱞ ᱜᱟᱱᱚᱜᱼᱟ ᱾ ᱚᱱᱠᱟᱱᱟᱜ ᱠᱤᱪᱷᱩ ᱮᱢ ᱫᱤᱥ ᱦᱩᱫᱤᱥ ᱮᱢ ᱮᱢᱟᱭ ᱠᱷᱟᱱ ᱩᱱᱠᱩᱣᱟᱜ ᱢᱤᱫᱴᱟᱱ ᱯᱚᱨᱤᱵᱮᱥ ᱠᱮᱴᱮᱡ ᱦᱮᱸ ᱾
ᱮᱠᱫᱚᱢ ᱮᱸ ᱪᱮᱫ ᱠᱚ ᱞᱟᱹᱭᱟ ᱥᱤᱠᱷᱱᱟᱹᱛ ᱛᱮᱢ ᱯᱮᱨᱮᱡ ᱯᱩᱨᱳᱱ ᱠᱟᱱᱟ ᱟᱢ ᱴᱷᱮᱡ ᱫᱚ ᱥᱤᱠᱷᱱᱟᱹᱛ ᱢᱮᱱᱟᱜᱼᱟ ᱟᱢ ᱫᱚ ᱚᱱᱟ ᱛᱮᱢ ᱜᱚᱲᱚ ᱫᱟᱲᱮᱭᱟᱭᱟ ᱟᱢ ᱚᱱᱟ ᱫᱤᱥᱟᱹ ᱪᱟᱞ ᱫᱟᱲᱮᱭᱟᱭᱟᱢ ᱦᱮᱸᱥᱮ ᱟᱢ ᱚᱱᱟ ᱩᱭᱦᱟᱹᱨ ᱮᱢ ᱮᱢ ᱫᱟᱲᱮᱭᱟᱭᱟ, ᱛᱚ ᱦᱚᱜ-ᱚᱱᱟ ᱠᱚᱫᱚ ᱛᱚ ᱢᱤᱫᱴᱤᱡ ᱥᱟᱱᱟᱢ ᱪᱟᱹᱠᱨᱤ ᱡᱤᱵᱤ ᱠᱚᱣᱟᱜ ᱩᱭᱦᱟᱹᱨ ᱫᱚᱨᱠᱟᱨ ᱾ ᱟᱨ ᱚᱱᱟ ᱥᱟᱶ ᱥᱟᱶᱛᱮ ᱠᱤᱱᱛᱩ, ᱦᱮᱸ ᱦᱮᱸ ᱦᱮᱸ᱾ ᱟᱨ ᱢᱤᱫᱴᱤᱡ ᱪᱤᱠᱟᱹᱜᱼᱟ ᱞᱟᱹᱭ ᱢᱮᱥᱮ ᱦᱚᱭᱛᱳ ᱥᱟᱱᱟᱢ ᱠᱤᱪᱷᱩ ᱦᱚᱭᱛᱳ ᱢᱮᱱᱟᱜᱼᱟ᱾ ᱩᱱᱤ ᱜᱟᱨᱡᱮᱱ ᱵᱤᱥᱮᱥ ᱠᱚᱨᱮ ᱟᱹᱛᱳ ᱠᱚᱨᱮ ᱫᱚ ᱪᱤᱠᱟᱹᱜᱼᱟ ᱢᱟᱱᱮ ᱚᱱᱠᱟᱱ ᱦᱚᱲ ᱜᱮ ᱧᱮᱞᱚᱜᱼᱟ ᱦᱚᱭᱛᱳ ᱚᱠᱚᱭ ᱟᱡ ᱵᱟᱵᱟᱭ ᱯᱟᱹᱣᱨᱟᱹᱭ ᱧᱩᱭᱟᱭ ᱦᱮᱸ ᱥᱮ ᱩᱱᱠᱩᱣᱟᱜ ᱥᱚᱪᱮᱛᱚᱱ ᱚᱵᱷᱟᱵ ᱚᱱᱟ ᱢᱤᱫᱴᱤᱡ ᱮᱸ ᱢᱟᱱᱮ ᱱᱮᱜᱮᱴᱼᱼ ᱴᱤᱠ ᱫᱤᱠ ᱡᱟᱦᱟᱸ ᱢᱟᱱᱮ ᱢᱤᱫᱴᱤᱡ ᱜᱤᱫᱽᱨᱟᱹᱣᱟᱜ ᱢᱟᱱᱮ ᱛᱟᱲᱟᱢ ᱰᱟᱦᱟ ᱠᱮᱪᱮᱫ ᱠᱟᱜ ᱨᱮᱭᱟᱜ ᱟᱸ ᱢᱤᱫᱴᱤᱡ ᱤᱭᱟᱹ ᱠᱟᱱᱟ ᱟᱨ ᱪᱮᱫ ᱚᱱᱟ ᱠᱚᱫᱚ᱾
ᱦᱮᱸ ᱛᱟᱦᱚᱞᱮ ᱦᱚᱜᱼᱚ ᱱᱚᱸᱰᱮ ᱴᱷᱮᱱᱤ ᱟᱨ ᱠᱟᱹᱴᱤᱧ ᱠᱩᱞᱤᱭᱮᱫ ᱢᱮ ᱜᱚᱝᱠᱮ᱾ ᱢᱟᱱᱮ ᱠᱤᱪᱷᱩ ᱫᱚ ᱦᱟᱸᱜ ᱛᱚ ᱢᱟᱱᱮ ᱱᱤᱛᱚᱜ ᱫᱚ ᱦᱟᱸᱜ ᱟᱵᱚ ᱥᱚᱢᱟᱡᱽ ᱨᱮᱫᱚ ᱟᱹᱰᱤ ᱨᱚᱠᱚᱢ ᱦᱚᱲ ᱢᱮᱱᱟᱜ ᱵᱚᱱᱟ᱾ ᱟᱨ ᱵᱮᱥ ᱦᱚᱲ ᱵᱟᱹᱲᱤᱡ ᱦᱚᱲ ᱱᱟᱯᱼᱼ ᱱᱟᱯᱟᱭ ᱦᱚᱲ ᱡᱚᱛᱚ ᱨᱚᱠᱚᱢ ᱦᱚᱲ ᱟᱨ ᱱᱚᱜᱼᱚᱭ ᱡᱮᱢ ᱞᱟᱹᱭ ᱠᱮᱫᱟ ᱡᱮ ᱦᱟᱺᱰᱤ ᱯᱟᱹᱣᱨᱟᱹ ᱡᱟᱦᱟᱸᱭ ᱟᱡ ᱵᱟᱵᱟ ᱫᱚ ᱦᱚᱭ ᱛᱳ ᱧᱩᱭᱟᱭ ᱟᱨ ᱢᱟᱱᱮ ᱧᱩ ᱠᱟᱛᱮᱫ ᱛᱟᱦᱮᱸᱱᱟᱭ ᱠᱤᱱᱛᱩ ᱩᱱᱤ ᱜᱤᱫᱽᱨᱟᱹᱣᱟᱜ ᱠᱷᱮᱛᱨᱮ ᱧᱮᱞᱚᱜ ᱠᱚᱱᱟ ᱱᱚᱝᱠᱟ ᱦᱚᱸ ᱧᱮᱞᱚᱜᱚᱜ ᱠᱟᱱᱟ ᱡᱮ ᱩᱱᱤ ᱜᱤᱫᱽᱨᱟᱹᱣᱟᱜ ᱯᱟᱲᱦᱟᱜ ᱨᱮᱱᱟᱜ ᱠᱷᱩᱵᱤ ᱤᱪᱪᱷᱟᱹ ᱢᱮᱱᱟᱜ ᱛᱟᱭᱟ ᱦᱮᱸ ᱥᱮ᱾ ᱠᱤᱱᱛᱩ ᱵᱮᱯᱟᱨᱴᱟ ᱫᱚ ᱦᱩᱭᱩᱜ ᱠᱟᱱᱟ ᱩᱱᱤ ᱫᱚ ᱟᱫᱚ ᱩᱱᱤ ᱡᱮᱛᱚ ᱛᱟᱲᱟᱢ ᱞᱟᱦᱟ ᱥᱮᱫ ᱥᱮ ᱡᱟᱦᱟᱸ ᱢᱟᱱᱮ ᱥᱤᱲᱤ ᱛᱮᱫ ᱟᱭᱳᱼᱵᱟᱵᱟᱣᱟ ᱢᱤᱴᱼᱼ ᱴᱟᱹᱝ ᱞᱟᱜᱟᱜ ᱫᱚ ᱡᱮ ᱢᱟᱹᱭ ᱟᱢ ᱫᱚ ᱯᱟᱲᱦᱟᱜ ᱢᱮ ᱟᱹᱞᱤᱧ ᱯᱚᱭᱥᱟ ᱞᱤᱧ ᱮᱢᱟᱢ ᱠᱟᱱᱟ᱾ ᱪᱮᱫ ᱞᱮᱠᱟ ᱥᱮ ᱚᱲᱟᱜ ᱫᱩᱣᱟᱹᱨ ᱨᱮ ᱢᱤᱫᱴᱟᱱ ᱯᱟᱲᱦᱟᱣ ᱯᱟᱼᱯᱟᱲᱦᱟᱣ ᱛᱚ ᱮᱢᱱᱤ ᱛᱮᱫᱚ ᱵᱟᱝ ᱦᱩᱭᱩᱜᱼᱟ ᱢᱤᱫᱴᱟᱹᱝ ᱚᱲᱟᱜ ᱫᱩᱣᱟᱹᱨ ᱨᱮᱱᱟᱜ ᱯᱚᱨᱤᱵᱮᱥ ᱦᱚᱸ ᱢᱤᱫᱴᱮᱱ ᱮ ᱢᱮᱱᱴᱮᱱᱟᱭ᱾ ᱛᱟᱦᱚᱞᱮ ᱩᱱᱤ ᱜᱤᱫᱽᱨᱟᱹ ᱞᱟᱹᱜᱤᱫ ᱫᱚ ᱢᱟᱱᱮ ᱪᱮᱫ ᱞᱮᱠᱟ ᱡᱩᱛ ᱞᱮᱠᱷᱟᱱ ᱜᱟᱱᱚᱜᱼᱟ ᱠᱟᱨᱚᱱ ᱩᱱᱤ ᱟᱡ ᱵᱟᱵᱟ ᱫᱚ ᱩᱱᱤ ᱟᱡ ᱵᱟᱵᱟ ᱫᱚ ᱢᱟᱱᱮ ᱡᱮᱦᱮᱛᱩ ᱟᱯ ᱟᱢ ᱥᱮ ᱤᱧ ᱫᱚ ᱥᱮ ᱟᱨ ᱦᱟᱸᱜ ᱦᱚᱲ ᱫᱚ ᱦᱟᱸᱜ ᱟᱞᱟᱝ ᱪᱟᱞᱟᱣ ᱠᱟᱛᱮᱡ ᱵᱟᱞᱟᱝ ᱴᱷᱤᱠ ᱫᱟᱲᱮᱟᱭ ᱠᱟᱱᱟ ᱱᱚᱜᱼᱱᱚᱣᱟ
ᱮᱠᱟᱞ ᱮᱠᱟᱞ ᱴᱷᱤᱠ ᱴᱷᱤᱠ ᱱᱚᱣᱟ ᱟᱹᱰᱤ ᱱᱟᱯᱟᱭ ᱢᱤᱫᱴᱮᱡ ᱤᱭᱟᱹ ᱢᱟᱱᱮ ᱱᱚᱣᱟ ᱫᱚ ᱪᱤᱠᱟᱹᱜᱼᱟ ᱞᱟᱹᱭ ᱢᱮᱥᱮ ᱢᱟᱱᱮ ᱦᱚᱲ ᱦᱚᱛᱮᱜ ᱛᱮᱜᱮ ᱠᱤᱱᱛᱩ ᱢᱟᱱᱮ ᱜᱤᱫᱽᱨᱟᱹᱣᱟᱜ ᱯᱟᱲᱦᱟᱣ ᱠᱚ ᱟᱛᱨᱟ ᱫᱷᱩᱨᱟᱹᱣᱮᱱ ᱜᱮ ᱦᱮᱸᱥᱮ ᱱᱚᱣᱟ ᱠᱟᱨᱚᱱ ᱛᱮᱜᱼᱛᱮ ᱛᱚ ᱱᱚᱣᱟ ᱨᱮᱭᱟᱜ ᱫᱚ ᱤᱧᱤᱧ ᱢᱚᱱᱮᱭᱟ ᱡᱮ ᱱᱚᱰᱮ ᱛᱚ ᱟᱨ ᱥᱚᱨᱠᱟᱨ ᱠᱷᱚᱡ ᱡᱮᱴᱩᱠᱩ ᱵᱚᱱ ᱧᱟᱢᱟ ᱚᱱᱟᱛᱮ ᱵᱟᱝ ᱪᱟᱞᱟᱜᱼᱟ ᱠᱤᱱᱛᱩ ᱚᱱᱮ ᱡᱟᱦᱟᱸ ᱵᱟᱞᱟᱝ ᱞᱟᱹᱭᱮᱫ ᱪᱷᱮ ᱡᱮ ᱪᱟᱹᱠᱨᱤ ᱦᱚᱲ ᱯᱟᱥᱟᱯᱟᱹᱥᱤ ᱟᱹᱛᱳ ᱦᱚᱲ ᱦᱮᱸ
ᱦᱮᱸ ᱦᱮᱸ ᱦᱮᱸ
ᱟᱢᱟᱜ ᱟᱢᱟᱜ ᱠᱤᱱᱛᱩ ᱫᱟᱭᱵᱷᱟᱨ ᱠᱟᱱᱟ ᱡᱟᱦᱟᱸᱭ ᱪᱟᱹᱠᱨᱤᱭᱟᱭ ᱢᱟᱱᱮ ᱫᱟᱭᱵᱷᱟᱨ ᱵᱟᱝ ᱠᱟᱱ ᱨᱮᱦᱚᱸ ᱟᱵᱷᱟᱨ ᱢᱚᱱᱮ ᱦᱩᱭᱩᱜᱼᱟ ᱡᱮ। ᱤᱧ ᱮ ᱡᱟᱦᱟᱸᱭ ᱫᱩᱥᱛᱚ ᱠᱚᱠᱚ ᱛᱟᱦᱮᱱᱟ ᱥᱮ ᱨᱮᱸᱜᱮᱡ ᱱᱟᱪᱟᱨ ᱜᱤᱫᱟᱹᱨ ᱦᱮᱸᱥᱮ ᱚᱞᱚᱜ ᱯᱟᱲᱦᱟᱜ ᱜᱤᱫᱽᱨᱟᱹ ᱠᱟᱱᱟᱭ ᱟᱢ ᱛᱚ ᱥᱤᱠᱷᱱᱟᱹᱛ ᱟᱱ ᱢᱟᱹᱱᱢᱤ ᱟᱢ ᱠᱟᱱᱟᱢ ᱦᱮᱸᱥᱮ ᱟᱢ ᱴᱷᱮᱡ ᱡᱚᱛᱚ ᱠᱤᱪᱷᱩ ᱵᱮᱵᱚᱥᱟᱯᱟᱛᱮ ᱢᱮᱱᱟᱜᱼᱟ ᱟᱢ ᱡᱩᱫᱤ ᱩᱱᱤ ᱜᱤᱫᱟᱹᱨ ᱢᱤᱫ ᱮ ᱠᱟᱹᱴᱤᱡ ᱵᱳᱭ ᱠᱤᱨᱤᱧ ᱞᱟᱹᱜᱤᱫ ᱥᱮ ᱟᱭᱟᱜ ᱯᱷᱤᱥ ᱮᱢ ᱞᱟᱹᱜᱤᱫ ᱦᱮᱸᱥᱮ
ᱦᱮᱸᱦᱮᱸ ᱦᱮᱸ
ᱵᱷᱩᱨᱛᱤ ᱯᱷᱤ ᱦᱮᱸ ᱥᱮ ᱥᱮᱸᱴᱟᱨ ᱯᱷᱤ ᱱᱚᱣᱟ ᱠᱚ ᱮᱢ ᱠᱟᱛᱮᱫ ᱱᱟᱥᱮᱱᱟᱜ ᱡᱩᱫᱤᱧ ᱜᱚᱲᱚ ᱫᱟᱲᱮᱭᱟ ᱩᱱᱤ ᱜᱤᱫᱟᱹᱨ ᱩᱱᱤ ᱠᱤᱱᱛᱩ ᱢᱟᱱᱮ ᱵᱷᱟᱹᱜᱤ ᱵᱷᱟᱹᱜᱤ ᱚᱱᱟ ᱩᱱᱤ ᱴᱷᱮᱱ ᱫᱚ ᱟᱹᱰᱤ ᱱᱟᱯᱟᱭ
ᱢᱟᱱᱮ ᱰᱟᱦᱟᱨ ᱛᱮ ᱢᱤᱫᱴᱟᱹᱝ ᱩᱫᱩᱜ ᱫᱟᱲᱮᱭᱟᱭ ᱦᱮᱸ ᱵᱟᱝ
ᱦᱮᱸ ᱟᱢ ᱫᱚ ᱚᱱᱟ ᱦᱚᱭᱛᱳ ᱛᱤᱱᱟᱹᱜ ᱢᱤᱫᱴᱤᱡ ᱵᱳᱭ ᱠᱤᱨᱤᱧᱟᱢ ᱢᱤᱫᱴᱤᱡ ᱤᱭᱟᱹ ᱨᱮᱭᱟᱜ ᱛᱚ ᱟᱢ ᱚᱱᱟ ᱴᱩᱠᱩᱱ ᱢᱟᱱᱮ ᱪᱟᱹᱠᱨᱤ ᱡᱤᱣᱤ ᱠᱚ ᱤᱭᱟᱹᱭ ᱦᱩᱭᱩᱜᱼᱟ ᱡᱮ ᱤᱧ ᱢᱤᱫᱴᱤᱡ ᱜᱤᱫᱽᱨᱟᱹᱧ ᱦᱚᱲᱮᱭᱟ ᱟᱨ ᱮᱴᱟᱜ ᱦᱚᱲ ᱨᱮᱱ ᱢᱤᱫᱴᱤᱡ ᱜᱤᱫᱽᱨᱟᱹᱧ ᱦᱚᱲᱮᱭᱟ ᱡᱮ ᱦᱚᱲ ᱵᱚᱞᱛᱮ ᱪᱮᱫ ᱞᱮᱠᱟ ᱟᱢ ᱥᱟᱢᱟᱱᱚᱢ ᱜᱚᱲᱚᱭᱟ ᱟᱢ ᱩᱱᱤ ᱦᱚᱨ ᱫᱤᱥᱟᱹᱢ ᱩᱫᱩᱜ ᱟᱭᱟ ᱵᱟᱹᱵᱩ ᱱᱚᱝᱠᱟᱭ ᱢᱮ ᱦᱟᱱᱠᱟᱭ ᱢᱮ ᱩᱱᱤᱭᱟᱜ ᱯᱚᱭᱥᱟ ᱵᱟᱹᱱᱩᱜ ᱛᱮ ᱦᱚᱭᱛᱚ ᱮᱻ ᱴᱟᱭᱤᱢ ᱨᱮ ᱟᱢ ᱢᱤᱫ ᱫᱷᱟᱣ ᱵᱳᱭᱮᱢ ᱠᱤᱨᱤᱧ ᱟᱫᱮᱭᱟ ᱚᱱᱟ ᱯᱚᱭᱥᱟ ᱵᱟᱹᱱᱩᱜ ᱛᱟᱭᱟ ᱮ ᱮ ᱯᱷᱨᱚᱢ ᱯᱷᱤᱞᱟᱯ ᱞᱟᱹᱜᱤᱫ ᱟᱢᱮᱢ ᱯᱷᱨᱚᱢ ᱯᱷᱤᱞᱟᱯ ᱠᱟᱜ ᱛᱟᱭᱟ ᱱᱚᱜᱼᱚᱭ ᱡᱮ ᱦᱩᱰᱤᱧ ᱦᱩᱰᱼᱼ ᱤᱧ ᱮ ᱢᱤᱫᱴᱤᱡ ᱜᱚᱲᱚ ᱦᱮᱸᱥᱮ ᱱᱚᱣᱟ ᱠᱤᱱᱛᱩ ᱟᱨ ᱢᱤᱫᱴᱤᱡ ᱮ ᱜᱤᱫᱽᱨᱟᱹᱣᱟᱜ ᱢᱟᱱᱮ ᱡᱤᱭᱚᱱᱮ ᱯᱷᱮᱭᱟᱨᱟ।
ᱮᱠᱫᱚᱢ ᱟᱹᱰᱤ ᱡᱚᱛᱷᱟᱛ ᱛᱮᱞᱟ ᱜᱚᱢᱠᱮ ᱱᱤᱭᱟᱹ ᱱᱚᱝᱠᱟᱱᱟᱜ ᱱᱚᱣᱟ ᱛᱟᱞᱟ ᱨᱮ ᱟᱹᱰᱤᱧ ᱥᱟᱭᱟᱜ ᱥᱟᱭᱟᱛᱟᱢ ᱠᱟᱱᱟ ᱟᱨ ᱱᱚᱝᱠᱟ ᱞᱮᱠᱷᱟᱱ ᱠᱟᱹᱪᱤ ᱡᱮ ᱟᱨᱦᱚᱸ ᱡᱩᱛᱩᱜᱼᱟ ᱡᱮ ᱚᱱᱟ ᱟᱛᱩ ᱨᱮᱱ ᱢᱟᱺᱡᱷᱤ ᱵᱟᱵᱟ ᱥᱮ ᱡᱟᱦᱟᱸᱭ ᱡᱚᱛᱚ ᱦᱚᱲ ᱫᱩᱲᱩᱵ ᱯᱟᱱᱛᱮ ᱠᱟᱛᱮᱜ ᱩᱱᱤ ᱟᱡ ᱵᱟᱵᱟ ᱛᱟᱠᱚ ᱠᱟᱹᱴᱤᱡ ᱠᱚ ᱵᱩᱡᱷᱟᱹᱣ ᱥᱮ ᱤᱭᱟᱹ ᱢᱟᱱᱮ ᱵᱩᱡ ᱞᱟᱹᱠᱛᱤ ᱥᱮ ᱚᱱᱟ ᱡᱚᱛᱚ ᱥᱚᱢᱟᱡᱽ ᱢᱟᱱᱮ ᱡᱚᱛᱚ ᱡᱟᱭᱜᱟ ᱨᱮᱜᱮ ᱡᱩᱛ ᱞᱮᱠᱷᱟᱱ ᱱᱟᱯᱟᱭ ᱠᱚᱜ ᱠᱮᱭᱟ᱾
ᱥᱮ ᱵᱟ